ᱦᱮᱸ ᱫᱟᱫᱟ ᱡᱚᱦᱟᱨ ᱜᱮ
ᱦᱮᱸ ᱪᱮᱫ ᱠᱚᱢ ᱪᱤᱠᱟᱹ ᱵᱟᱲᱟᱭᱟ?
ᱪᱮᱫ ᱠᱚ ᱱᱤᱛᱚᱜ ᱫᱚ ᱦᱟᱸᱜ ᱚᱲᱟᱜ ᱠᱚᱨᱮ ᱜᱮ ᱢᱮᱱᱟᱜ ᱠᱟᱫ ᱞᱤᱧᱟᱹ ᱪᱮᱫ ᱦᱚᱸ ᱚᱱᱠᱟ ᱪᱤᱠᱟᱹ ᱵᱟᱲᱟ ᱫᱚ ᱵᱟᱝ ᱦᱩᱭᱩᱜ ᱠᱟᱱᱟ, ᱟᱯᱮᱜᱮ ᱪᱮᱫ ᱠᱚᱯᱮ ᱪᱤᱠᱟᱹ ᱵᱟᱲᱟᱭᱮᱫᱼᱟ? ᱞᱮᱭ ᱞᱮᱠᱷᱟᱱ ᱵᱤᱱ
ᱪᱮᱫ ᱦᱚᱸ ᱵᱟᱝᱼᱟ ᱚᱲᱟᱜ ᱠᱚᱨᱮᱜ ᱜᱮ ᱦᱮᱱᱟᱜ ᱵᱟᱲᱟ ᱞᱮᱭᱟ ᱟᱞᱮ ᱦᱚᱸ ᱱᱟᱛᱮ ᱵᱟᱦᱨᱮ ᱥᱮᱱ
ᱚ ᱟᱫᱚ ᱱᱤᱛᱚᱜ ᱢᱟ ᱦᱟᱸᱜ ᱥᱟᱱ ᱵᱚᱸᱜᱟ ᱠᱟᱱᱟ ᱟᱫᱚ ᱪᱮᱫ ᱞᱮᱠᱟ ᱟᱯᱮ ᱫᱤᱥᱚᱢ ᱫᱚᱭ ᱫᱟᱜ ᱡᱟᱹᱯᱩᱫ ᱵᱟᱲᱟᱭᱮᱫᱼᱟ?
ᱟᱞᱮ ᱫᱤᱥᱚᱢ ᱫᱚ ᱟᱹᱰᱤ ᱡᱚᱵᱚᱨ ᱜᱮ ᱫᱟᱜ ᱡᱟᱹᱯᱩᱫ ᱵᱟᱲᱟᱭᱮᱫᱼᱟ ᱫᱤᱱ ᱫᱤᱱ ᱫᱷᱟᱨᱟᱭ ᱜᱮ
ᱚ
ᱡᱟᱹᱯᱩᱫ ᱵᱟᱲᱟᱭᱮᱜ ᱜᱮᱭᱟᱭ ᱟᱨ ᱪᱟᱥ ᱪᱟᱥᱼᱵᱟᱥ ᱠᱟᱹᱢᱤ ᱠᱚᱫᱚ ᱛᱤᱱ ᱫᱷᱩᱨ ᱠᱮᱜᱼᱟ ᱯᱮ?
ᱪᱟᱥ ᱪᱟᱥ-ᱵᱟᱥ ᱠᱟᱹᱢᱤ ᱠᱚᱫᱚᱞᱮ ᱮᱛᱚᱦᱚᱵ ᱵᱟᱲᱟ ᱜᱚᱫ ᱠᱟᱫᱟ ᱠᱤᱪᱷᱤ ᱜᱟᱱ ᱫᱚᱠᱚ ᱮᱸ ᱠᱟᱹᱢᱤᱭᱮᱫ ᱟᱨ ᱠᱤᱪᱷᱤ ᱜᱟᱱ ᱫᱚ ᱱᱟᱸᱜ ᱟᱹᱣᱨᱤ ᱦᱩᱭᱩᱜ ᱛᱟᱠᱚᱣᱟ ᱛᱚᱲᱟ ᱠᱚ ᱦᱟᱸᱜ
ᱚ ᱟᱯᱮ ᱫᱚ ᱱᱮᱛᱟᱨ ᱫᱤᱱ ᱫᱚ ᱫᱟᱫᱟ ᱪᱮᱫ ᱪᱮᱫ ᱦᱩᱲᱩ ᱠᱚᱯᱮ ᱪᱟᱥ ᱜᱮᱭᱟᱯᱮ?
ᱟᱞᱮ ᱫᱚ ᱪᱮᱫ ᱠᱚ ᱢᱮᱱᱟ ᱡᱟᱦᱟᱸᱱᱟᱜ ᱱᱮᱛᱟᱨ ᱳᱰᱳᱠᱚᱜ ᱠᱟᱱᱟ ᱤᱭᱟᱹ ᱠᱷᱚᱱ ᱪᱮᱫ ᱠᱚ ᱢᱮᱛᱟᱜᱼᱟ ᱟᱵᱚ ᱵᱞᱚᱠ ᱠᱚᱨᱮ ᱠᱷᱚᱱᱟᱸᱜ ᱠᱚ ᱮᱢᱚᱜ ᱠᱟᱱ ᱫᱚ ᱦᱳᱲᱳ ᱠᱚ ᱦᱟᱸᱜ ᱱᱟᱣᱟ ᱱᱟᱣᱟ ᱦᱳᱲᱳ ᱠᱚ ᱚᱱᱟ ᱠᱚᱜᱮᱞᱮ ᱪᱟᱥ ᱵᱟᱲᱟᱭᱫᱟ
ᱚ ᱵᱷᱟᱜᱮ ᱠᱟᱛᱷᱟ
ᱟᱫᱚ ᱢᱟᱱᱮ ᱢᱟᱨᱮ ᱦᱳᱲᱳ ᱠᱚ ᱢᱟ ᱱᱟᱦᱟᱸᱜ ᱵᱟᱹᱭ ᱵᱟᱹᱭᱛᱮ ᱱᱟᱜ ᱵᱚᱱ ᱟᱫ ᱪᱟᱵᱟ ᱠᱮᱭᱟ ᱛᱚ ᱱᱟᱦᱟᱸᱜ ᱡᱟᱦᱟᱸ ᱱᱟᱣᱟ ᱦᱩᱲᱳ ᱠᱚ ᱠᱟᱱᱟ ᱵᱞᱚᱠ ᱠᱚᱨᱮ ᱠᱷᱚ ᱚᱱᱟ ᱠᱚ ᱟᱹᱜᱩ ᱟᱛᱮᱫ ᱮᱨ ᱵᱟᱲᱟ ᱦᱩᱭᱩᱜ ᱠᱟᱛᱮᱜ ᱚᱱᱟ ᱠᱚᱜᱮ ᱨᱚᱦᱚᱭ ᱵᱟᱲᱟ ᱦᱳᱭᱳᱜ ᱠᱟᱱᱟ
ᱦᱮᱸ ᱦᱮᱸ ᱵᱟᱹᱭ ᱵᱟᱹᱭᱛᱮ ᱱᱮᱛᱟᱨ ᱫᱚ ᱦᱳᱲᱳ ᱠᱚᱦᱚᱸ ᱟᱫ ᱤᱫᱤᱜ ᱠᱟᱱᱟ ᱧᱩᱛᱩᱢ ᱠᱚᱦᱚᱸ ᱚᱱᱟᱛᱮ ᱵᱟᱵᱚᱱ ᱵᱟᱲᱟᱭᱟ
ᱦᱮᱸ ᱚᱱᱟᱢᱟ ᱥᱟᱨᱤ ᱠᱟᱛᱷᱟ ᱜᱮ ᱟᱫᱚ ᱢᱤᱫᱴᱤᱡ ᱠᱟᱱᱟ ᱵᱟᱧᱪᱟᱣ ᱫᱚᱦᱚ ᱫᱚ ᱟᱵᱚᱣᱟᱜ ᱫᱟᱭᱤᱛᱛᱚ ᱠᱟᱱᱟ
ᱦᱮᱸ ᱦᱮᱸ
ᱮᱱᱨᱮᱦᱚᱸ ᱟᱹᱞᱤᱧ ᱫᱚ ᱠᱤᱪᱷᱩᱜᱟᱱ ᱢᱟᱨᱮ ᱦᱳᱨᱳ ᱠᱚᱫᱚ ᱞᱤᱧ ᱟᱸᱡᱚᱢ ᱵᱟᱲᱟ ᱠᱟᱫ ᱜᱮ ᱠᱤᱱᱛᱩ ᱟᱹᱞᱤᱧ ᱫᱚ ᱵᱟᱹᱞᱤᱧ ᱧᱮᱞ ᱵᱟᱲᱟ ᱠᱟᱜᱼᱟ ᱚᱱᱟ ᱦᱳᱲᱳ ᱠᱚᱫᱚ
ᱟᱵᱤᱱ ᱫᱚ ᱛᱟᱦᱮᱸ ᱮᱸ ᱪᱟᱥᱵᱟᱥ ᱨᱮᱫᱚ ᱵᱤᱱ ᱠᱟᱹᱢᱤᱦᱚᱨᱟ ᱠᱚᱨᱮ ᱫᱚᱵᱤᱱ ᱥᱮᱞᱮᱫ ᱵᱟᱲᱟ ᱠᱟᱱᱟ ᱥᱮ ᱵᱟᱝᱟ?
ᱦᱮᱸ ᱪᱟᱥᱵᱟᱥ ᱨᱮᱧ ᱥᱮᱞᱮᱫ ᱠᱟᱱᱟ ᱟᱫᱚ, ᱟᱫᱚ ᱪᱟᱥᱵᱟᱥ ᱫᱚ ᱱᱤᱦᱟᱹᱛᱤ ᱥᱮᱞᱮᱫ ᱜᱮ ᱞᱟᱹᱠᱛᱤ ᱜᱮ
ᱥᱮᱞᱮᱫ ᱫᱚ ᱞᱟᱠᱛᱤ ᱠᱟᱱ ᱜᱮᱭᱟ ᱪᱮᱫᱟᱜ ᱥᱮ ᱟᱵᱚ ᱫᱚ ᱥᱟᱱᱛᱟᱲ ᱠᱟᱱᱟᱵᱚᱱ ᱥᱟᱱᱛᱟᱲ ᱦᱩᱭ ᱛᱮ ᱡᱩᱫᱤ ᱪᱟᱥᱼᱵᱟᱥ ᱨᱮ ᱵᱟᱵᱚᱱ ᱥᱮᱞᱮᱫᱚᱜᱼᱟ ᱚᱱᱠᱟ ᱫᱚ ᱵᱟᱝ ᱜᱟᱱᱚᱜ-ᱟ ᱥᱮ
ᱦᱩᱸ
ᱱᱚᱣᱟ ᱫᱚ ᱥᱟᱹᱨᱤ ᱠᱟᱛᱷᱟ ᱵᱮᱱ ᱢᱮᱱ ᱠᱮᱜᱼᱟ,
ᱟᱫᱚ ᱟᱯᱮᱥᱮᱫ ᱫᱚ ᱦᱟᱸᱜ, ᱪᱮᱫ ᱞᱮᱠᱟ ᱠᱚ ᱪᱟᱥᱟᱭᱟ?
ᱵᱚᱪᱷᱚᱨ ᱨᱮ ᱢᱤᱫ ᱫᱷᱟᱣ ᱜᱮᱠᱚ ᱪᱟᱥᱟ, ᱥᱮ ᱵᱟᱨ ᱫᱷᱟᱣ ᱠᱚ ᱪᱟᱥᱟ, ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ?
ᱟᱞᱮᱥᱮᱱ ᱫᱚ ᱵᱚᱪᱷᱚᱨ ᱨᱮ ᱱᱚᱣᱟ, ᱡᱟᱦᱟᱸ ᱟᱥᱟᱲ ᱥᱟᱱ ᱵᱚᱸᱜᱟᱭ ᱠᱚ ᱪᱟᱥᱟ, ᱟᱨ ᱵᱟᱝᱠᱷᱟᱱ ᱫᱚ ᱚᱱᱠᱟ ᱫᱚ, ᱥᱮᱛᱳᱝ ᱥᱤᱡᱤᱱ ᱫᱚ ᱵᱟᱠᱚ ᱪᱟᱥᱟ᱾
ᱥᱤᱛᱩᱝ ᱫᱤᱱ ᱫᱚ ᱪᱮᱫ, ᱚᱝᱠᱟ ᱫᱟᱜ ᱨᱮᱱᱟᱜ ᱡᱳᱜᱟᱡᱳᱜᱽ ᱠᱚ
ᱛᱚ ᱚᱱᱟ ᱜᱮᱸ ᱚᱱᱟ ᱦᱚᱸ ᱢᱤᱫ ᱞᱮᱠᱟ, ᱟᱞᱮᱭᱟᱜ ᱥᱩᱵᱤᱫᱷᱟ ᱵᱟᱹᱱᱩᱜ ᱛᱚ ᱫᱟᱜ ᱨᱮᱱᱟᱜ ᱦᱚᱸ, ᱚᱱᱠᱟ ᱥᱩᱵᱤᱫᱷᱟ ᱵᱟᱹᱱᱩᱜ ᱠᱟᱜᱼᱟ, ᱛᱚ ᱟᱛᱳ ᱫᱤᱥᱚᱢ, ᱟᱹᱛᱳ ᱫᱤᱥᱚᱢ ᱢᱟᱵᱤᱱ ᱵᱟᱲᱟᱭ ᱜᱮᱭᱟ᱾ ᱟᱫᱚ ᱚᱝᱠᱟ ᱫᱚ ᱠᱷᱩᱵ ᱫᱚ ᱱᱟᱸᱜ ᱵᱟᱭ ᱛᱟᱦᱮᱱ ᱜᱮᱭᱟ, ᱢᱟᱱᱮ ᱡᱟᱦᱟᱸ ᱟᱹᱛᱩ ᱢᱮᱱᱮᱠ ᱠᱷᱩᱵ ᱵᱤᱨ ᱵᱷᱤᱛᱤᱨ ᱠᱚᱨᱮ ᱦᱤᱱᱟᱜ ᱠᱟᱜᱼᱟ, ᱚᱱᱠᱟᱱᱟᱜ ᱥᱩᱵᱤᱫᱷᱟ ᱪᱮᱫ ᱦᱚᱸ ᱵᱟᱹᱱᱩᱜ ᱠᱟᱜᱼᱟ᱾
ᱚ ᱦᱮᱸ ᱟᱫᱚ ᱫᱟᱜ ᱠᱚᱨᱮᱱᱟᱜ, ᱥᱩᱵᱤᱫᱟ ᱵᱟᱝ ᱛᱟᱦᱮᱸ ᱞᱮᱱᱠᱷᱟᱱ ᱪᱤᱠ ᱛᱮᱢ ᱪᱟᱥᱟ, ᱡᱩᱫᱤ ᱵᱟᱝᱠᱷᱟᱱ ᱮᱢ ᱪᱟᱥ ᱠᱮᱫ ᱜᱮᱭᱟ ᱢᱤᱫ ᱫᱷᱟᱣ ᱜᱟᱱ ᱫᱟᱜ ᱧᱟᱢ ᱠᱟᱛᱮ, ᱯᱚᱨᱮᱛᱮ ᱫᱟᱜ ᱵᱟᱝ ᱧᱟᱢ ᱞᱮᱠᱷᱟᱱ, ᱪᱟᱥ ᱟᱨᱮ ᱢᱟᱱᱮ ᱦᱳᱲᱳ ᱠᱚ, ᱵᱟᱹᱫ ᱠᱚ ᱨᱚᱦᱚᱲ ᱞᱮᱱᱠᱷᱟᱱ, ᱪᱟᱥ ᱠᱚ ᱵᱷᱟᱜᱮᱛᱮ ᱵᱟᱝ ᱦᱳᱭᱳᱜ ᱜᱮᱭᱟ ᱛᱚ᱾
ᱦᱚ ᱚᱱᱟ ᱢᱟ ᱥᱟᱨᱤ ᱠᱟᱛᱷᱟ, ᱜᱮ ᱡᱩᱫᱤ ᱫᱟᱜ ᱜᱮ ᱡᱩᱫᱤ ᱵᱟᱭ ᱧᱟᱢ ᱞᱮᱟᱭ, ᱛᱚᱵᱮ ᱫᱟᱨᱮᱭᱟᱜᱼᱟ ᱪᱤᱠᱟᱹ ᱛᱮ, ᱱᱚᱣᱟ ᱠᱚᱫᱚ ᱥᱟᱹᱨᱤ ᱠᱟᱛᱷᱟ᱾ ᱱᱚᱣᱟ ᱫᱚ ᱥᱟᱹᱨᱤ ᱠᱟᱛᱷᱟ ᱠᱟᱱᱟ, ᱟᱞᱮ ᱥᱮᱱ ᱫᱚ ᱟᱨᱢᱤ ᱞᱮᱠᱟᱱ ᱠᱟ ᱦᱚᱸ ᱥᱚᱢᱚᱥᱟ ᱦᱮᱱᱟᱜ ᱠᱟᱜ-ᱟ, ᱫᱟᱜ ᱥᱚᱢᱚᱥᱟ ᱦᱚ ᱦᱮᱱᱟᱜ ᱠᱟᱜ-ᱟ᱾ ᱟᱨ ᱵᱤᱨ ᱡᱟᱱᱣᱟ ᱥᱚᱢᱚᱥᱥᱟ ᱦᱚᱸ ᱟᱹᱰᱤᱜᱟᱱ ᱢᱮᱱᱟᱜ ᱠᱟᱜ-ᱟ, ᱚᱱᱟ ᱠᱷᱟᱹᱛᱤᱨ ᱟᱞᱮ ᱵᱟᱞᱮ ᱪᱟᱥᱟ᱾
ᱚ, ᱦᱮᱸ, ᱦᱮᱸ, ᱚᱝᱠᱟ ᱟᱸᱡᱚᱢ ᱵᱟᱲᱟ ᱠᱟᱱ ᱜᱮᱭᱟ, ᱟᱸᱡᱚᱢ ᱵᱟᱲᱟ ᱠᱟᱜ ᱜᱮᱭᱟᱞᱤᱧ ᱡᱮ ᱢᱤᱢᱤᱫᱴᱟᱝ ᱫᱤᱥᱚᱢ ᱨᱮᱫᱚ, ᱵᱤᱨ ᱡᱟᱱᱟᱣ ᱠᱚᱠᱚ ᱦᱤᱡᱩᱜ ᱜᱮᱭᱟ᱾ ᱪᱟᱥ ᱥᱤᱡᱤᱱ ᱠᱚᱨᱮ, ᱞᱮᱵᱮᱫ-ᱞᱮᱵᱮᱫ ᱟᱠᱚ ᱞᱟᱹᱭᱟᱠᱚ ᱵᱟᱝ ᱢᱟ, ᱟᱹᱰᱤᱜᱟᱱ
ᱦᱚᱭ ᱠᱷᱚᱛᱤ ᱞᱮᱠᱷᱟᱱ ᱜᱮᱢᱟ ᱟᱹᱰᱤ ᱢᱚᱱᱮᱨᱮ ᱫᱩᱠ ᱢᱟ ᱟᱹᱭᱠᱟᱹᱜ-ᱟᱪ ᱟᱹᱭᱠᱟᱹᱜ ᱟᱪᱮ, ᱟᱹᱰᱤ ᱫᱩᱠ ᱵᱩᱡᱷᱟᱹᱜ-ᱟ᱾
ᱦᱮᱸ ᱩᱱᱟᱹᱜ ᱠᱚᱥᱴᱚ ᱠᱟᱛᱮᱜ ᱵᱚᱱ ᱪᱟᱥ ᱠᱟᱜ ᱟ ᱵᱚᱱ ᱟᱨ, ᱡᱩᱫᱤ ᱠᱚ ᱠᱷᱚᱛᱤ ᱛᱟᱵᱚ ᱱᱟᱠᱚ, ᱟᱸ ᱢᱚᱱᱮᱨᱮ ᱵᱷᱟᱜᱮ ᱵᱟᱝ ᱵᱩᱡᱷᱟᱹᱜ ᱜᱮᱭᱟ᱾
ᱦᱮᱸ ᱚᱱᱮ ᱠᱟᱛᱷᱟ ᱨᱮ ᱵᱟᱠᱚ ᱢᱮᱱ ᱠᱟᱜᱼᱟ, ᱫᱟᱠᱟ ᱵᱤᱱ ᱡᱚᱢᱟ ᱡᱩᱫᱤ ᱡᱟᱦᱟᱸᱭ ᱵᱟᱹᱞᱤ ᱮᱨᱟᱜ ᱠᱷᱟᱱ, ᱟᱹᱰᱤ ᱫᱩᱠ ᱜᱮ ᱵᱩᱡᱷᱟᱹᱜᱼᱟ ᱪᱮ?
ᱦᱮᱸ, ᱦᱮᱸ, ᱚᱱᱠᱟ ᱜᱮ᱾
ᱟᱫᱚ ᱡᱚᱢᱟ ᱡᱟᱦᱟᱸ ᱠᱚ ᱡᱚᱢᱟ, ᱛᱟᱯᱚᱨᱮ ᱞᱮᱵᱮᱫ ᱪᱟᱨᱚ ᱢᱚᱬ ᱛᱮᱠᱚ ᱠᱚ ᱵᱟᱹᱜᱤ ᱦᱚᱴᱚᱼᱟ, ᱚᱱᱟᱜᱮ ᱡᱟᱹᱥᱛᱤ ᱫᱩᱠ ᱵᱩᱡᱷᱟᱹᱜᱼᱟ᱾
ᱦᱩᱸ ᱟᱫᱚ ᱚᱱᱟ ᱫᱚ ᱪᱮᱫ ᱦᱚᱸ ᱵᱟᱝ ᱜᱟᱱᱚᱜᱼᱟ᱾
ᱦᱮᱸ ᱵᱟᱝ ᱫᱚ ᱚᱱᱟ ᱫᱚ, ᱫᱟᱨᱮᱜᱼᱟ ᱚᱱᱠᱟ ᱫᱟᱨᱮ ᱢᱟ ᱫᱟᱨᱮᱜᱼᱟ᱾ ᱮᱱ ᱨᱮᱦᱚᱸ ᱚᱱᱠᱟ ᱢᱟᱱᱮ ᱪᱮᱫᱠᱟ, ᱡᱟᱦᱟᱸ ᱞᱮᱠᱟ ᱟᱵᱚ ᱵᱚᱱ ᱮᱨᱨᱟ, ᱡᱩᱛ ᱥᱟᱺᱦᱤᱡ ᱫᱚ ᱵᱟᱭ ᱫᱟᱲᱮᱭᱟᱜᱼᱟ᱾
ᱦᱮᱸ, ᱦᱮᱸ᱾
ᱟᱫᱚ ᱚᱱᱟ ᱫᱚ ᱠᱳᱱᱳ, ᱠᱟᱹᱢᱤ ᱨᱮᱜᱮ ᱵᱟᱭ ᱞᱟᱜᱟᱜ ᱫᱚ᱾
ᱦᱮᱸ,
ᱟᱨ ᱟᱯᱮ ᱥᱮᱱ ᱠᱷᱚ ᱛᱚ ᱟᱯᱮ ᱥᱮᱱᱱᱟᱜ ᱠᱚ, ᱚᱝᱠᱟ ᱠᱚ ᱵᱤᱨ ᱡᱟᱱᱣᱟᱨ ᱠᱚᱠᱚ, ᱵᱚᱞᱚ ᱵᱟᱲᱟ ᱠᱟᱱᱟ ᱪᱮ ᱵᱟᱝᱼᱟ?
ᱟᱞᱮ ᱥᱮᱫ ᱫᱚ ᱦᱟᱸᱜ, ᱱᱚᱝᱠᱟ ᱵᱤᱨ ᱫᱷᱟᱨᱮ ᱦᱚᱲ ᱫᱚ ᱦᱟᱸᱜ ᱞᱮ, ᱵᱟᱝ ᱠᱟᱱᱟ ᱾ ᱛᱚ ᱟᱫᱚ ᱦᱟᱸᱜ, ᱚᱱᱠᱟ ᱪᱟᱥᱵᱟᱥ ᱠᱚᱨᱮ ᱫᱚ ᱦᱟᱸᱜ, ᱚᱱᱠᱟ ᱵᱤᱨ ᱡᱟᱱᱣᱟᱨ ᱠᱚᱫᱚ ᱦᱟᱸᱜ, ᱵᱟ ᱠᱚ ᱵᱚᱞᱚ ᱫᱟᱲᱮ ᱠᱟᱜ ᱜᱮᱭᱟ, ᱚᱱᱟ ᱠᱷᱟᱹᱛᱤᱨ ᱟᱞᱮ ᱥᱮᱫ ᱫᱚ ᱦᱟᱸᱜ, ᱟᱞᱮ ᱫᱤᱥᱚᱢ ᱫᱚ, ᱵᱟᱨ ᱡᱮᱠᱷᱟ ᱪᱟᱥ ᱦᱩᱭᱩᱜ ᱜᱮᱭᱟ ᱾ ᱟᱨ ᱚᱱᱛᱮ ᱫᱚ ᱠᱟᱹᱴᱤᱡ, ᱫᱟᱜ ᱠᱚᱨᱮᱱᱟᱜ ᱦᱚᱸ, ᱥᱩᱡᱳᱜᱽ ᱥᱩᱵᱤᱫᱟ ᱢᱮᱱᱟᱜ ᱜᱮᱭᱟ ᱛᱚ, ᱚᱱᱟᱛᱮ ᱥᱤᱛᱩᱝ ᱫᱤᱱ ᱦᱚᱸ, ᱡᱟᱦᱟᱱᱟᱜ ᱮᱴᱠᱮᱴᱚᱬᱮ ᱵᱟᱝ ᱦᱩᱭᱩᱜ ᱜᱮᱭᱟ, ᱪᱟᱥ ᱛᱮ ᱾
ᱟᱼᱪᱪᱷ ᱪᱷᱟ ᱟᱪᱷᱟ ᱾ ᱟᱞᱮ ᱥᱮᱱ ᱢᱟ, ᱪᱮᱫ ᱞᱮᱠᱟᱧ ᱞᱟᱹᱭᱟ ᱟᱹᱰᱤ ᱟᱱᱟᱴ ᱥᱮ, ᱟᱫᱚ
ᱟᱫᱚ, ᱚᱠᱟ ᱫᱤᱥᱚᱢ, ᱚᱠᱟ ᱞᱮᱠᱟ ᱚᱱᱟ ᱜᱮ ᱾
ᱦᱮᱸ, ᱚᱱᱟ ᱫᱚ ᱥᱟᱹᱨᱤ ᱠᱟᱛᱷᱟ ᱜᱮ, ᱠᱟᱛᱷᱟ ᱨᱮ ᱠᱚ ᱢᱮᱱᱟ, ᱜᱚᱴᱟ ᱫᱚ ᱥᱚᱢᱟᱱ ᱵᱟᱭ ᱛᱟᱦᱮᱱᱟ ᱾
ᱦᱳᱭ, ᱢᱚᱬᱮ ᱜᱚᱴᱟᱝ ᱠᱟᱹᱴᱩᱵ ᱫᱚ, ᱵᱟᱝ ᱥᱚᱢᱟᱱᱟ ᱾
ᱚᱱᱮ, ᱠᱟᱛᱷᱟ ᱨᱮᱠᱚ ᱢᱮᱱ ᱟᱠᱟᱜᱼᱟ ᱾ ᱟᱻ ᱩᱥᱩᱞᱻᱟᱻ ᱪᱮᱫ ᱠᱚ, ᱢᱮᱛᱟᱜ-ᱟ? ᱚᱥᱩᱞ ᱛᱟᱦᱮᱱᱟ, ᱟᱨᱦᱚᱸ ᱵᱟᱝᱨᱩ ᱛᱟᱦᱮᱱᱟ, ᱪᱮ ᱚᱱᱠᱟ, ᱚᱱᱠᱟ ᱜᱮ ᱫᱤᱥᱚᱢ ᱦᱚᱸ ᱾
ᱫᱤᱥᱚᱢ ᱨᱮᱱ ᱦᱚᱲ ᱪᱮᱫ ᱞᱮᱠᱟ ᱵᱟᱵᱚᱱ ᱥᱚᱢᱟᱱᱟ ᱾ ᱟᱫᱷᱟᱱ ᱫᱚᱠᱚ ᱩᱥᱩᱞᱟ, ᱟᱫᱷᱟᱱ ᱫᱚᱠᱚ ᱯᱷᱮᱲᱰᱟ, ᱚᱱᱠᱟ ᱜᱮ ᱾ ᱡᱷᱚᱛᱚ ᱫᱤᱥᱚᱢ ᱦᱚᱸ, ᱵᱟᱝ ᱥᱚᱢᱟᱱᱟ ᱾
ᱦᱮᱸ, ᱚᱱᱟ ᱫᱚ, ᱥᱟᱨᱤ ᱠᱟᱛᱷᱟ ᱜᱮ ᱾ ᱟᱫᱚ, ᱡᱚᱛᱚ ᱫᱤᱥᱚᱢ ᱛᱮᱜᱮ ᱢᱟᱱᱮ, ᱵᱷᱤᱱᱟᱹ ᱵᱷᱤᱱᱟᱹ ᱟᱵᱚ ᱡᱟᱦᱟᱸ ᱠᱚ, ᱢᱮᱱᱟ ᱢᱟᱱᱮ, ᱢᱟᱱᱮ ᱪᱮᱫ ᱞᱮᱠᱟ, ᱟᱯᱮ ᱫᱚ, ᱵᱟᱨ ᱥᱤᱡᱤᱱ ᱯᱮ ᱪᱟᱥᱟ ᱾ ᱡᱮᱱᱚ ᱟᱞᱮ ᱫᱚ, ᱢᱤᱫ ᱥᱤᱡᱤᱱ ᱞᱮ ᱪᱟᱥᱟ ᱦᱮᱸᱪᱮ, ᱟᱞᱮᱭᱟᱜ, ᱟᱸ ᱤᱭᱟᱹ, ᱠᱷᱟᱹᱛᱤᱨ, ᱟᱱᱟᱴ ᱠᱷᱟᱹᱛᱤᱨ, ᱟᱨ ᱵᱟᱝ ᱵᱳᱨ ᱵᱚᱛᱚᱨ, ᱱᱩᱠᱩ ᱵᱤᱨ ᱡᱟᱱᱣᱟᱨ ᱠᱷᱟᱹᱛᱤᱨ, ᱦᱮᱸᱪᱮ ᱾
ᱦᱩᱸ ᱻ ᱾
ᱟᱫᱚ, ᱰᱷᱮᱨ ᱟᱞᱮ ᱥᱮᱱ ᱪᱟᱥᱵᱟᱥ ᱫᱚ, ᱱᱚᱣᱟ ᱪᱷᱟᱰᱟ ᱫᱚ, ᱵᱚᱸᱜᱟ ᱜᱮ ᱦᱩᱭᱩᱜᱼᱟ, ᱟᱨ ᱵᱟᱝᱠᱷᱟᱱ ᱫᱚ, ᱚᱱᱠᱟ ᱫᱚ ᱵᱟᱭ ᱦᱩᱭᱩᱜᱼᱟ, ᱟᱨ ᱮᱴᱟᱜ ᱦᱚᱸ ᱵᱟᱞᱮ ᱪᱟᱥᱟ ᱾ ᱠᱷᱟᱹᱞᱤ, ᱦᱩᱲᱩ ᱫᱚ ᱞᱮ ᱪᱟᱥᱟ, ᱤᱱᱟᱹ ᱥᱤᱡᱤᱱ ᱜᱮ ᱾
ᱦᱳᱭ, ᱟᱞᱮ ᱥᱮᱫ ᱫᱚ ᱦᱟᱸᱜ, ᱟᱸ ᱱᱮᱛᱟᱨ ᱫᱤᱱ ᱫᱚ ᱦᱟᱸᱜ, ᱦᱩᱲᱩ ᱠᱚᱜᱮ, ᱦᱩᱲᱩ ᱠᱚᱜᱮ ᱦᱟᱸᱜ ᱞᱮ, ᱪᱟᱥ ᱜᱮᱭᱟ, ᱟᱨ ᱚᱱᱠᱟ ᱥᱤᱛᱩᱝ ᱫᱤᱱ ᱫᱚ, ᱟᱞᱮ ᱥᱮᱫ ᱫᱚ, ᱵᱟᱫᱟᱢ ᱠᱚ ᱪᱟᱥ ᱜᱮᱭᱟ, ᱟᱨ ᱚᱱᱠᱟ ᱥᱚᱵᱽᱡᱤ ᱠᱚᱦᱚᱸ ᱠᱚ, ᱪᱟᱥ ᱵᱟᱲᱟᱭ ᱜᱮᱭᱟ, ᱚᱲᱟᱜ ᱨᱮ, ᱡᱚᱢ ᱞᱟᱹᱜᱤᱫ ᱛᱮ ᱾ ᱟᱨ ᱵᱟᱠᱷᱟᱱ, ᱵᱟᱫᱟᱢ ᱪᱟᱥ ᱟᱞᱮ ᱥᱮᱫ ᱫᱚ, ᱢᱟᱱᱮ, ᱵᱷᱟᱜᱮ ᱦᱩᱭᱩᱜᱼᱟ, ᱟᱨᱠᱤ ᱾ ᱟᱯᱮ ᱥᱮᱫ ᱫᱚ, ᱟᱯᱮ ᱥᱮᱫ ᱫᱚ ᱟᱫᱚ, ᱥᱚᱵᱽᱡᱤ ᱠᱚᱫᱚ, ᱵᱟᱯᱮ ᱪᱟᱥ ᱵᱟᱲᱟᱭ ᱜᱮᱭᱟ, ᱡᱟᱦᱟᱸ ᱡᱚᱢ ᱞᱟᱹᱜᱤᱫ ᱥᱮ, ᱟᱠᱷᱨᱤᱧ ᱵᱟᱡᱟᱨ ᱨᱮ, ᱟᱠᱷᱨᱤᱧ ᱞᱟᱹᱜᱤᱫ ᱛᱮ ᱾
ᱛᱚ ᱟᱞᱮ ᱥᱮᱱ ᱫᱚ ᱱᱷᱟᱸᱜ, ᱪᱮᱫ ᱞᱮᱠᱟ. ᱧ ᱞᱟᱹᱭ ᱟᱵᱮᱱᱟ? ᱵᱟᱲᱜᱮ ᱠᱚᱨᱮ ᱜᱮ ᱱᱷᱟᱸᱜ, ᱞᱮ ᱪᱟᱞᱟᱜ ᱪᱟᱥ ᱵᱟᱲᱟᱭᱟ, ᱵᱟᱲ ᱜᱮ, ᱡᱷᱟᱲᱜᱮ ᱠᱚᱨᱮ ᱜᱮ ᱾
ᱦᱮᱸ ᱟᱫᱚ ᱦᱟᱸᱜ, ᱪᱟᱥ ᱦᱚᱸ ᱫᱚᱨᱠᱟᱨ ᱠᱟᱱ ᱜᱮᱭᱟ, ᱱᱮᱛᱟᱨ ᱢᱟ ᱵᱟᱡᱟᱨ ᱠᱚᱨᱮ ᱦᱚᱸᱱᱷᱟᱜ ᱚᱱᱟ, ᱩᱛᱩ ᱠᱚᱨᱮ ᱱᱟᱜ, ᱫᱟᱢ ᱦᱚᱸᱱᱷᱟᱜ ᱫᱚᱢᱮ ᱡᱟᱹᱥᱛᱤᱜ ᱠᱟᱱᱟ, ᱟᱨ ᱟᱵᱚ ᱨᱮᱸᱜᱮᱡ ᱦᱚᱲ ᱠᱚ, ᱦᱟᱸᱜ ᱨᱮᱸᱜᱮᱡ ᱦᱚᱲ, ᱠᱤᱨᱤᱧ ᱠᱟᱛᱮ ᱡᱚᱢ ᱢᱟ ᱦᱟᱸᱜ, ᱠᱟᱹᱣᱰᱤ ᱠᱚᱦᱚᱸ ᱚᱠᱟᱨᱮᱢ ᱧᱟᱢᱟ ᱾ ᱟᱫᱚ ᱚᱲᱟᱜ ᱞᱟᱹᱜᱤᱫ ᱫᱚ ᱦᱟᱸᱜ, ᱪᱟᱥ ᱡᱚᱝ ᱦᱚᱲ ᱜᱮ, ᱠᱟᱱᱟ ᱵᱚᱱ ᱾
ᱟᱸᱻ ᱚᱱᱟ ᱫᱚ ᱱᱤᱦᱟᱹᱛᱤ ᱜᱤ, ᱟᱵᱩ ᱫᱚ, ᱪᱟᱥᱵᱟᱥ ᱫᱚ, ᱟᱵᱩᱣᱟᱜ ᱢᱩᱞ ᱡᱤᱱᱤᱥ ᱠᱟᱱᱟ ᱾ ᱪᱟᱥ ᱵᱟᱥ ᱜᱮ, ᱟᱵᱚᱥ ᱜᱚᱵᱤᱱ ᱪᱟᱥ ᱡᱟᱭ, ᱦᱮᱞᱳ᱾
ᱦᱮᱸ ᱫᱟᱫᱟ ᱞᱟᱹᱭ ᱵᱤᱱ᱾
ᱱᱚᱛᱮ ᱫᱚᱱ ᱦᱟᱸᱜ ᱵᱟᱲᱜᱮ ᱡᱷᱟᱲᱜᱮ ᱠᱚᱨᱮ ᱫᱚ ᱦᱟᱸᱜ ᱟᱵᱚ ᱪᱮᱫᱞᱮᱠᱟ ᱩᱛᱩ ᱡᱚᱢ ᱞᱟᱹᱜᱤᱫ ᱫᱚ ᱦᱟᱸᱜ ᱪᱟᱥᱵᱟᱥ ᱦᱩᱭᱩᱜ ᱠᱟᱱ ᱜᱮᱭᱟ᱾ ᱛᱚ ᱦᱟᱸᱜ ᱚᱱᱠᱟ ᱫᱚ ᱵᱟᱹᱫᱽ ᱠᱷᱮᱛ ᱠᱚᱨᱮ ᱫᱚᱱ ᱦᱟᱸᱜ ᱚᱱᱠᱟ ᱯᱚᱨᱤᱵᱟᱨ ᱠᱚᱫᱚᱱ ᱦᱟᱸᱜ ᱵᱟᱝ ᱪᱟᱥ ᱵᱟᱲᱟ ᱦᱩᱭᱩᱜ ᱠᱟᱱᱟ ᱪᱮᱫᱟᱜ ᱥᱮ ᱱᱩᱠᱩ ᱵᱤᱨ ᱡᱟᱱᱣᱟᱨ ᱠᱚᱠᱚ ᱡᱚᱢ ᱠᱷᱤᱛᱤᱭᱮᱫ ᱠᱷᱟᱹᱛᱤᱨ ᱵᱟᱝ ᱪᱟᱥ ᱵᱟᱲᱟ ᱦᱩᱭᱩᱜ᱾ ᱚᱱᱟ ᱟᱨ ᱵᱟᱝᱠᱷᱟᱱ ᱫᱚ ᱪᱟᱥᱵᱟᱥ ᱦᱩᱭᱩᱜ ᱜᱮᱭᱟ ᱵᱟᱲᱜᱮ ᱠᱚᱨᱮ ᱫᱚ᱾
ᱩᱸ ᱦᱳᱭ ᱦᱳᱭ᱾
ᱟᱨ ᱚᱲᱟᱜ ᱠᱚᱨᱮᱱ ᱦᱚᱲ ᱠᱚ ᱫᱟᱫᱟ ᱪᱮᱫᱠᱟ ᱢᱮᱱᱟᱜ ᱠᱚᱣᱟ?
ᱚᱲᱟᱜ ᱠᱚᱨᱮᱱ ᱫᱚ ᱦᱚᱲ ᱠᱚᱫᱚ ᱱᱟᱯᱟᱭ ᱵᱟᱲᱟ ᱜᱮ ᱦᱮᱱᱟᱜ ᱠᱚᱜᱮ ᱡᱚᱛᱚ ᱜᱮ᱾ ᱟᱫᱚ ᱱᱤᱛ ᱢᱟᱱ ᱦᱟᱸᱜ ᱵᱟᱹᱫᱽ ᱠᱷᱮᱛ ᱠᱟᱹᱢᱤ ᱠᱷᱚᱱᱟᱜ ᱥᱮᱴᱮᱨ ᱵᱟᱲᱟᱭᱱᱟ ᱡᱚᱛᱚ ᱦᱚᱲ ᱜᱮᱱ ᱦᱟᱸᱜ ᱵᱟᱹᱫᱽ ᱠᱷᱮᱛ ᱛᱮ ᱠᱟᱹᱢᱤ ᱞᱟᱹᱜᱤᱫ ᱠᱚ ᱥᱟᱯᱲᱟᱜ ᱠᱟᱱᱟ ᱦᱟᱸᱜ᱾
ᱚ ᱦᱮᱸ ᱟᱫᱚ ᱪᱟᱥ ᱫᱤᱱ ᱫᱚ ᱚᱲᱟᱜ ᱦᱚᱲ ᱫᱚ ᱠᱟᱹᱢᱤ ᱜᱮᱭᱟ ᱠᱚ᱾
ᱠᱟᱹᱢᱤ ᱜᱮ ᱫᱚᱨᱠᱟᱨ ᱵᱟᱢ ᱠᱟᱹᱢᱤ ᱞᱮᱠᱷᱟᱱ ᱪᱮᱫ ᱮᱢ ᱡᱚᱢᱟ ᱱᱤᱛᱚᱜ᱾ ᱱᱤᱛᱚᱜ ᱥᱤᱡᱤᱱ ᱨᱮ ᱵᱟᱢ ᱠᱟᱹᱢᱤ ᱞᱮᱠᱷᱟᱱ ᱯᱚᱨᱮᱛᱮ ᱚᱱᱟᱫᱚ ᱵᱟᱝ ᱨᱩᱣᱟᱹᱲᱟ ᱥᱮ ᱫᱤᱱ ᱫᱚ᱾
ᱦᱮᱸ᱾ ᱦᱳᱭ ᱠᱟᱛᱷᱟ ᱨᱮᱠᱚ ᱢᱮᱱᱟ ᱡᱮ ᱛᱤᱦᱮᱧᱟᱜ ᱠᱟᱹᱢᱤ ᱫᱚ ᱛᱮᱦᱮᱧ ᱜᱮ ᱠᱟᱹᱢᱤᱭ ᱢᱮ ᱜᱟᱯᱟᱣᱟᱜ ᱠᱟᱹᱢᱤ ᱩᱢᱵᱟᱹᱥ ᱚ ᱱᱚᱝᱠᱟ ᱜᱮ ᱠᱟᱹᱢᱤ ᱫᱚ ᱢᱤᱫᱴᱤᱡ ᱢᱟᱹᱱᱢᱤᱭᱟᱜ ᱱᱤᱦᱟᱹᱛᱤ ᱞᱟᱹᱠᱛᱤ ᱫᱚ ᱱᱤᱦᱟᱹᱛᱤ ᱜᱮ᱾ ᱠᱟᱹᱢᱤ ᱞᱮᱥᱮᱢ ᱡᱚᱢᱟ᱾
ᱮᱸ ᱠᱟᱱ ᱵᱟᱢ ᱠᱟᱹᱢᱤ ᱞᱮᱠᱷᱟᱱ ᱪᱮᱫ ᱮᱢ ᱡᱚᱢᱟ᱾
ᱦᱳᱭ ᱟᱫᱚ ᱢᱤᱫᱴᱤᱡ ᱤᱱ ᱠᱟᱛᱷᱟ ᱨᱮᱠᱚ ᱢᱮᱱᱟ ᱠᱟ ᱵᱟᱢ ᱪᱷᱩᱴᱟᱹᱜᱼᱟ ᱟᱢᱫᱚᱢ ᱞᱟᱹᱭᱟ ᱤᱧ ᱫᱚ ᱱᱚᱣᱟᱧ ᱧᱟᱢ ᱢᱟ ᱱᱚᱠᱟ ᱫᱚ ᱵᱟᱝ ᱦᱩᱭᱩᱜᱼᱟ ᱪᱮ᱾
ᱦᱳᱭ ᱠᱷᱟᱴᱟᱣ ᱞᱮᱱ ᱞᱟᱹᱭ ᱠᱟᱜᱼᱟ ᱠᱚ ᱠᱷᱟᱴᱟᱣ ᱞᱮᱱ ᱱᱟᱢ ᱪᱟᱴᱟᱣᱟᱢ
ᱦᱮᱸ ᱦᱮᱸ ᱚᱱᱟ ᱫᱚ ᱥᱟᱹᱨᱤ ᱠᱟᱛᱷᱟ ᱜᱮ
ᱩ ᱟᱨ ᱩᱱᱤ ᱱᱤᱛᱚᱜ ᱡᱩᱫᱤ ᱵᱟᱢ ᱠᱟᱹᱢᱤ ᱠᱷᱟᱱ ᱫᱚ ᱟᱨ ᱦᱚᱲᱟᱜ ᱧᱮᱞ ᱛᱮ ᱛᱟᱭᱚᱢ ᱛᱮ ᱫᱚᱢ ᱡᱚᱢ ᱥᱟᱱᱟ ᱢᱮᱭᱟ ᱛᱟᱭᱚᱢ ᱛᱮᱫᱚ ᱚᱠᱟᱛᱮᱢ ᱚᱠᱟᱨᱮᱢ ᱧᱟᱢᱟ ᱩᱱ ᱥᱩᱢᱟᱹᱭ ᱫᱚ ᱟᱨ ᱵᱟᱝ ᱨᱩᱣᱟᱹᱲ ᱦᱤᱡᱩᱜ ᱟᱥᱮ ᱫᱤᱱ ᱫᱚ᱾
ᱚᱱᱟ ᱫᱚ ᱥᱟᱹᱨᱤ ᱠᱟᱛᱷᱟ ᱜᱮ᱾
ᱦᱩᱜ-ᱩ᱾ ᱚᱱᱟᱛᱮ ᱴᱟᱭᱤᱢ ᱨᱮᱱᱟᱜ ᱠᱟᱹᱢᱤ ᱫᱚ, ᱚᱠᱛᱚ ᱨᱮᱱᱟᱜ ᱠᱟᱹᱢᱤ ᱫᱚ ᱚᱠᱛᱚ ᱨᱮ ᱜᱮ ᱠᱟᱹᱢᱤ ᱫᱚᱨᱠᱟᱨ ᱠᱟᱱᱟ᱾
ᱦᱳᱭ ᱛᱤᱱ ᱚᱠᱛᱚ ᱨᱮ ᱚᱠᱟ ᱠᱟᱹᱢᱤ ᱚᱱᱟ ᱫᱚ ᱱᱤᱦᱟᱹᱛᱤ ᱠᱚᱨᱟᱣ ᱞᱟᱹᱠᱛᱤ ᱜᱮ ᱮᱻ ᱟᱨ ᱪᱮᱫ ᱵᱮᱱ ᱱᱟ ᱢᱟᱲᱟᱲ ᱥᱮᱱ ᱵᱮᱱ ᱢᱟᱲᱟᱝ ᱫᱟᱲᱮᱜᱟ ᱟᱨ ᱵᱟᱝᱠᱷᱟᱱ ᱫᱚ ᱫᱷᱚᱨᱚ ᱪᱮᱫ ᱵᱤᱱ ᱞᱟᱹᱭ ᱟ ᱛᱮᱦᱮᱧᱟᱜ ᱠᱟᱹᱢᱤ ᱫᱚ ᱵᱟᱞᱤᱧ ᱠᱟᱹᱢᱤᱭᱟ ᱜᱟᱯᱟᱞᱤᱧ ᱠᱟᱹᱢᱤᱭᱟ ᱚᱱᱟ ᱛᱮᱫᱚ ᱜᱟᱯᱟ ᱞᱟᱹᱭ ᱠᱮᱜ ᱢᱮᱱᱵᱤᱱ ᱚᱱᱟ ᱫᱚᱵᱤᱱ ᱦᱤᱲᱤᱧ ᱠᱮᱜᱼᱟ ᱦᱤᱲᱤᱧ ᱥᱟᱹᱨᱤ ᱠᱮᱜᱼᱟ ᱵᱤᱱ ᱛᱟᱭᱚᱢ ᱛᱮ ᱵᱤᱱ ᱞᱟᱹᱭᱟ ᱮ ᱛᱟᱭᱚᱢ ᱫᱚᱵᱤᱱ ᱞᱟᱹᱭᱟ ᱮᱸᱦ-ᱮ ᱦᱤᱲᱤᱧ ᱠᱮᱜ ᱫᱚ ᱱᱟᱥᱮ
ᱦᱩᱜ-ᱩ ᱜᱟᱯᱟ ᱫᱤᱱ ᱫᱚ ᱛᱤᱥ ᱦᱚᱸ ᱵᱟᱝ ᱥᱮᱴᱮᱨᱚᱜᱼᱟ᱾ ᱜᱟᱯᱟ ᱡᱤᱱᱤᱥ ᱴᱟᱜ ᱫᱚ ᱜᱟᱯᱟ ᱨᱮ ᱜᱮ ᱛᱟᱦᱮᱱᱟ᱾
ᱦᱮᱸ ᱡᱟᱦᱟᱱᱟᱜ ᱡᱩᱫᱤ ᱠᱚᱨᱟᱣ ᱨᱮᱱᱟᱜ ᱛᱟᱦᱮᱸ ᱠᱚᱜ ᱛᱮᱦᱮᱧ ᱜᱮ
ᱛᱮᱦᱮᱧ ᱜᱮ ᱠᱚᱨᱟᱣ ᱢᱮ ᱱᱤᱛᱚᱜ ᱜᱮ ᱠᱚᱨᱟᱣ ᱢᱮ᱾
ᱦᱮᱸ ᱚᱱᱟ ᱫᱚ ᱥᱟᱹᱨᱤ ᱜᱮ᱾ ᱟᱨ ᱚᱲᱟᱜ ᱠᱚᱨᱮ ᱫᱚ ᱟᱯᱮ?
ᱚᱲᱟᱜ ᱠᱚᱨᱮ ᱫᱚ ᱦᱟᱸᱜ ᱱᱤᱛᱚᱜ ᱫᱚ ᱪᱟᱸᱫᱳ ᱵᱚᱸᱜᱟ ᱦᱟᱸᱜ ᱫᱟᱭᱟ ᱫᱩᱞᱟᱹᱲ ᱠᱚᱛᱮ ᱦᱟᱸᱜ ᱡᱷᱚᱛᱚ ᱠᱚᱜᱮ ᱵᱷᱟᱜᱮ ᱜᱮ ᱢᱮᱱᱟᱜ ᱠᱚᱣᱟ᱾
ᱦᱮᱸ
ᱡᱷᱚᱛᱚ ᱜᱮ ᱢᱮᱱᱟᱜ ᱞᱮᱭᱟ ᱦᱟᱸᱜ ᱵᱷᱟᱜᱮ ᱜᱮ᱾
ᱦᱳᱭ ᱱᱟᱯᱟᱭ ᱜᱮ ᱛᱟᱦᱮᱸ ᱠᱚᱜ ᱯᱮ ᱦᱮᱸᱪᱮ, ᱡᱮᱢᱚᱱ ᱮᱴᱠᱮᱴᱚᱬᱮ ᱟᱞᱚ ᱦᱳᱭᱳᱜ ᱛᱟᱯᱮᱢᱟ
ᱦᱳᱭ ᱦᱳᱭ ᱟᱱᱟᱴ ᱮᱴᱠᱮ ᱴᱚᱬᱮ ᱠᱚ ᱟᱞᱚ ᱥᱮᱴᱮᱨᱚᱜ ᱢᱟ ᱡᱷᱚᱛᱚ ᱦᱚᱲ ᱜᱮᱛᱚ ᱵᱷᱟᱹᱜᱮ ᱜᱮᱵᱚᱱ ᱠᱷᱚᱡᱚᱜᱼᱟ᱾
ᱦᱳᱭ ᱟᱫᱚ ᱠᱟᱛᱷᱟ ᱨᱮ ᱵᱟᱠᱚ ᱢᱮᱱᱠᱟᱜᱼᱟᱼᱼ ᱵᱚᱸᱜᱟ ᱵᱩᱨᱩ ᱴᱷᱮᱱ ᱡᱩᱫᱤ ᱵᱟᱢ ᱛᱟᱵᱮᱨᱚᱜᱼᱟ ᱵᱟᱢ ᱠᱚᱭᱟ ᱛᱚᱵᱮ ᱫᱚ ᱪᱮᱫ ᱦᱚᱸ ᱵᱟᱭ ᱮᱢᱟᱢᱟ ᱵᱚᱸᱜᱟ ᱵᱩᱨᱩ ᱫᱚ
ᱦᱩᱸ, ᱦᱩᱸ
ᱴᱷᱤᱠᱟᱢ ᱚᱱᱠᱟ ᱜᱮ ᱟᱵᱚ ᱢᱟᱱᱣᱟ ᱦᱚᱸ ᱡᱩᱫᱤ ᱟᱢ ᱵᱟᱢ ᱠᱚᱭᱟ᱾ ᱛᱚᱵᱮ ᱟᱢ ᱪᱮᱫ ᱦᱚᱸ ᱵᱟᱢ ᱧᱟᱢᱟ ᱠᱷᱚᱡᱚᱜ ᱢᱮ ᱚᱱᱟ ᱡᱤᱱᱤᱥ ᱛᱚᱵᱮᱱᱟ ᱟᱢ ᱚᱱᱟ ᱡᱤᱱᱤᱥ ᱮᱢ ᱧᱟᱢᱟ᱾
ᱦᱮᱸ ᱦᱮᱸ
ᱟᱨ ᱡᱩᱫᱤ ᱫᱩᱲᱩᱵ ᱠᱟᱛᱮᱫ ᱡᱩᱫᱤ ᱛᱷᱤᱨ ᱟᱛᱮ ᱡᱩᱫᱤᱢ ᱛᱟᱦᱮᱱᱟ ᱛᱚᱵᱮ ᱟᱢ ᱫᱚ ᱛᱚᱠᱷᱚᱱ ᱪᱮᱫ ᱦᱚᱸ ᱵᱟᱢ ᱧᱟᱢᱟ᱾
ᱪᱮᱫ ᱦᱚᱸ ᱵᱟᱢ ᱧᱟᱢᱟ ᱟᱢ ᱫᱚ ᱪᱮᱫᱼᱼ ᱮ ᱫᱩᱲᱩᱵ ᱠᱟᱛᱮ ᱛᱷᱤᱨ ᱠᱟᱛᱮᱢ ᱠᱷᱚᱡ ᱞᱮᱱᱠᱷᱟᱱ ᱫᱚ ᱚᱱᱟ ᱫᱚ ᱠᱷᱚᱡ ᱫᱚ ᱵᱟᱠᱚ ᱢᱮᱛᱟᱜᱼᱟ᱾ ᱚᱱᱟ ᱞᱟᱹᱜᱤᱫ ᱛᱮ ᱡᱟᱦᱟ ᱱᱟᱜ ᱪᱤᱠᱟᱹ ᱦᱳᱭᱳᱜᱼᱟ᱾
ᱦᱳᱭ ᱞᱟᱲᱟᱣ ᱦᱳᱭ ᱟᱢᱟ
ᱞᱟᱲᱟᱣ ᱦᱳᱭᱳᱜᱼᱟ, ᱠᱟᱹᱢᱤ ᱦᱳᱭᱳᱜᱼᱟ, ᱪᱷᱩᱴᱟᱹᱣ ᱦᱳᱭᱳᱜᱼᱟ
ᱦᱮᱸ ᱱᱚᱣᱟ ᱜᱮᱛᱚ ᱢᱟᱹᱱᱢᱤ ᱡᱤᱭᱚᱱ ᱱᱚᱣᱟ ᱢᱟᱹᱱᱢᱤ ᱡᱤᱭᱚᱱ ᱨᱮ ᱫᱩᱠ ᱥᱩᱠ ᱟᱹᱰᱤᱜᱟᱱ ᱟᱹᱰᱤ ᱟᱭᱢᱟ ᱞᱮᱠᱟᱱᱟᱜ ᱛᱟᱦᱮᱸ ᱠᱚᱜᱼᱟ ᱱᱚᱣᱟ ᱠᱚ ᱧᱮᱞ ᱯᱟᱨᱚᱢ ᱫᱚᱨᱠᱟᱨ
ᱦᱮᱸᱻ ᱥᱩᱠ ᱛᱟᱭᱚᱢ ᱫᱩᱠ ᱦᱤᱡᱩᱜᱼᱟ ᱫᱩᱠ ᱛᱟᱭᱚᱢ ᱥᱩᱠ ᱦᱤᱡᱩᱜᱼᱟ, ᱚᱠᱚᱭᱟᱜ ᱫᱚ ᱢᱟᱲᱟᱝ ᱚᱠᱚᱭᱟᱜ ᱫᱚ ᱛᱟᱭᱚᱢ ᱚᱱᱟ ᱫᱚ ᱵᱟᱵᱚᱱ ᱧᱮᱞ ᱫᱚᱦᱚᱸᱼᱼ ᱠᱟᱜᱼᱟ ᱟᱫᱚ ᱱᱤᱛᱚᱜ ᱫᱚ ᱡᱷᱚᱛᱚ ᱦᱚᱲ ᱜᱮᱵᱚᱱ ᱠᱷᱚᱡᱚᱜᱼᱟ ᱡᱮ ᱥᱩᱠ ᱛᱮ ᱛᱟᱦᱮᱱ ᱞᱟᱹᱜᱤᱫ ᱜᱮ᱾ ᱯᱚᱨᱮᱨ ᱵᱮᱯᱟᱨ ᱫᱚ ᱦᱟᱸᱜ ᱵᱟᱢ ᱞᱟᱹᱭ ᱫᱚᱦᱚ ᱫᱟᱲᱮ ᱟᱥᱮᱼᱼ
ᱦᱮᱸ ᱟᱫᱚ ᱠᱟᱛᱷᱟ ᱨᱮᱠᱚ ᱢᱮᱱᱠᱟᱜ-ᱟ ᱥᱩᱠᱮᱢ ᱧᱟᱢ ᱠᱷᱟᱱ ᱫᱚ ᱦᱮᱸ ᱪᱮ ᱢᱟᱲᱟᱝ ᱟᱢ ᱫᱩᱠ ᱡᱚᱢ ᱦᱳᱭᱟᱢᱟ ᱢᱟᱱᱮ ᱪᱮᱫ ᱥᱴᱨᱚᱜᱚᱞ ᱦᱩᱭ ᱟᱢᱟ᱾
ᱩ
ᱵᱟᱢ ᱥᱴᱚᱜᱚᱞ ᱞᱮᱠᱷᱟᱱ ᱫᱚ ᱟᱢᱼᱼ ᱥᱩᱠ ᱫᱚ ᱟᱢ ᱛᱤᱥ ᱦᱚᱸ ᱵᱟᱢ ᱡᱚᱢᱫᱟ ᱵᱟᱢ ᱪᱷᱩᱴᱟᱹ ᱞᱮᱠᱷᱟᱱ ᱛᱤᱥ ᱦᱚᱸ ᱟᱢ ᱥᱩᱠ ᱫᱚ ᱵᱟᱢᱼᱼ ᱪᱷᱩᱴᱟᱹᱣ ᱦᱩᱭᱟᱢ ᱟᱢ ᱡᱟᱦᱟ ᱱᱟᱜ ᱞᱟᱹᱜᱤᱫ ᱚᱞ ᱯᱟᱲᱦᱟᱣ ᱛᱮ ᱦᱩᱭᱮᱱ ᱠᱟᱹᱢᱤ ᱠᱟᱡᱽᱼᱼ ᱛᱮ ᱡᱟᱦᱟᱸ ᱞᱮᱠᱟ ᱛᱮᱜᱮ ᱪᱷᱩᱴᱟᱹᱣ ᱞᱮᱱᱟ ᱟᱢ ᱚᱱᱟ ᱨᱮᱱ ᱟᱢᱼᱼ ᱦᱩᱸ ᱱᱟᱢᱟ ᱟ
ᱧᱟᱢᱟ᱾
ᱵᱟᱥ ᱾ ᱟᱨ ᱡᱩᱫᱤ ᱵᱟᱢ ᱪᱷᱩᱴᱟᱹᱜᱼᱟ ᱵᱟᱢ ᱞᱟᱲᱟᱜᱼᱟ ᱛᱚᱵᱮ ᱪᱮᱫ ᱦᱚᱸ ᱵᱟᱝ ᱦᱩᱭᱩᱜᱼᱟ᱾
ᱦᱮᱸ ᱦᱮᱸ ᱚᱱᱟ ᱫᱚ ᱴᱷᱤᱠ ᱠᱟᱛᱷᱟ ᱠᱟᱱ ᱜᱮᱭᱟ᱾
ᱱᱚᱣᱟ ᱫᱷᱩᱲᱤ ᱫᱷᱟᱹᱨᱛᱤ ᱨᱮ ᱡᱚᱛᱚᱱᱟᱜ ᱜᱮ ᱥᱚᱢᱵᱷᱚᱵᱼᱟ ᱥᱚᱢᱵᱷᱚ ᱵᱚᱱᱟ᱾